ᱦᱮᱞᱳ᱾
ᱦᱮᱸ ᱜᱚᱢᱠᱮ ᱡᱚᱸᱦᱟᱨ ᱜᱮ᱾
ᱡᱚᱦᱟᱨ ᱜᱮ ᱜᱚᱢᱠᱮ, ᱵᱮᱥ ᱵᱟᱲᱟ ᱜᱮ᱾
ᱦᱮᱸ ᱵᱮᱥ ᱵᱟᱲᱟ ᱜᱮ᱾
ᱚ ᱨᱚᱲ ᱠᱚ ᱟᱸᱡᱚᱢᱚᱜ ᱠᱟᱱᱟ ᱯᱚᱨᱤᱥᱠᱟᱨ ᱜᱮ ᱥᱮ ᱱᱮᱴᱳᱣᱟᱨᱠ ᱰᱤᱥᱴᱟᱵᱚᱜ ᱠᱟᱱᱟ ᱛᱚ ᱢᱟᱡᱷᱮ ᱢᱟᱡᱷᱮ᱾
ᱵᱟᱝᱜ ᱜᱮ ᱯᱚᱨᱤᱥᱠᱟᱨ ᱜᱮ ᱟᱸᱡᱚᱢᱚᱜ ᱠᱟᱱᱟ, ᱟᱹᱞᱤᱧᱟᱜ ᱦᱚᱸ ᱟᱸᱚᱢᱚᱜ ᱠᱟᱱᱟ?
ᱚ ᱦᱮᱸ ᱟᱞᱧ ᱟᱸᱡᱚᱢ ᱫᱚ ᱟᱸᱡᱚᱢᱚᱜ ᱠᱟᱱ ᱜᱮᱭᱟ, ᱟᱨ ᱮᱱᱟᱝ ᱢᱤᱫ ᱪᱷᱚᱴ ᱞᱤᱧ ᱠᱚᱞ ᱞᱮᱫᱮᱭᱟ ᱢᱤᱫ ᱦᱚᱲ ᱟᱫᱚ ᱱᱮᱴᱣᱟᱨᱠ ᱰᱤᱥᱴᱟᱵᱚᱜ ᱠᱟᱱ ᱛᱤᱦᱤᱧᱟᱹ ᱟᱨᱠᱤ᱾
ᱟᱪᱪᱷᱟ ᱪᱷᱟ᱾
ᱫᱤᱭᱮ ᱚᱲᱟᱜ ᱠᱚᱨᱮ ᱫᱚ ᱡᱚᱛᱚ ᱠᱚ ᱵᱮᱥ ᱜᱮ?
ᱦᱮᱸ ᱵᱮᱥ
ᱪᱮ ᱦᱲᱩ ᱠᱚ ᱯᱮ ᱨᱚᱦ ᱜᱮᱭᱟ ᱟᱯᱮ ᱫᱚ ᱪᱟᱥ ᱫᱤᱱ?
ᱟᱞᱮ ᱪᱟᱥ ᱨᱮ ᱦᱩᱲᱩ ᱵᱚᱞᱛᱮ ᱤᱭᱟᱹ ᱠᱚ ᱪᱮᱫ ᱞᱮᱠᱟ ᱠᱚ ᱞᱚ ᱞᱟᱴ, ᱛᱷᱳᱲᱳ ᱵᱤᱱ ᱟᱸᱡᱚᱢ ᱵᱟᱲᱟ ᱟᱠᱟᱫᱟ?
ᱞᱚᱞᱟᱴ ᱦᱚ ᱦᱚᱲᱚ ᱫᱚ ᱟᱸᱚᱢ ᱦᱚᱸ ᱟᱸᱚᱢ ᱵᱟᱲᱟ ᱟᱠᱟᱱᱟ ᱠᱤᱱᱛᱩ ᱛᱮᱢᱚᱱ ᱫᱚ ᱵᱚᱦᱚᱜ ᱨᱮ ᱵᱟᱝ ᱦᱤᱡᱩᱜ ᱠᱟᱱᱟ ᱞᱚᱞᱟᱴ ᱦᱳᱲᱳ ᱫᱚ᱾ ᱱᱚᱣᱟ ᱪᱮᱠᱟ ᱱᱚᱣᱟ ᱫᱚ ᱢᱟᱱᱮ ᱵᱚᱨᱥᱟ ᱨᱮᱠᱚ ᱪᱟᱥᱟ, ᱱᱚᱣᱟ ᱫᱚ?
ᱦᱮᱸ ᱵᱚᱨᱥᱟ ᱨᱮᱠᱚ ᱪᱟᱥᱟ ᱢᱟᱱᱮ ᱜᱷᱩᱴᱩᱨ ᱨᱮ ᱟᱨᱠᱤ᱾ ᱜᱷᱩᱴᱩ ᱠᱚ ᱡᱟᱭᱜᱟ ᱠᱚᱨᱮᱜ ᱡᱚᱞᱟᱥᱚ ᱡᱟᱭᱜᱟ ᱠᱚᱨᱮ ᱫᱚ ᱵᱟᱝ᱾
ᱟᱪᱪᱷᱟ ᱟᱪᱪᱷᱟ ᱪᱷᱟ ᱫᱟᱜ ᱡᱟᱦᱟᱸᱨᱮ ᱵᱟᱝ
ᱦᱳᱭ ᱦᱳᱭ ᱚᱱᱠᱟᱱᱟᱜ ᱡᱟᱭᱜᱟ ᱠᱚᱨᱮ, ᱟᱨ ᱟ ᱡᱟᱦᱟᱸ ᱠᱚᱨᱮ ᱚᱱ ᱫᱟᱜ ᱠᱚ ᱛᱤᱸᱜᱩᱱ ᱜᱮᱭᱟ ᱥᱮ, ᱚᱱᱟ ᱠᱚᱨᱮ ᱫᱚ ᱛᱳᱢᱟᱨ ᱳᱭ ᱥᱚᱨᱱᱚ ᱦᱳᱲᱳ ᱠᱚ,
ᱦᱮᱸ ᱥᱚᱨᱱᱚ ᱦᱳᱲᱚ ᱠᱚᱫᱚ ᱟᱯᱮ ᱚᱱᱛᱮ ᱠᱚᱫᱚ ᱢᱚᱴᱟᱢᱩᱴᱤ ᱥᱚᱨᱱᱚ ᱦᱚᱲ ᱠᱚ ᱪᱟᱥ ᱜᱮᱭᱟ ᱵᱟᱝ? ᱜᱮᱭᱟ ᱩᱱᱤ ᱜᱟᱛᱮ ᱜᱤᱫᱽᱨᱟᱹ ᱮᱴᱟᱜ ᱡᱮᱢᱚᱱ ᱩᱱᱤ ᱢᱟᱱᱮ ᱢᱮᱛᱟᱢ ᱠᱟᱱ ᱛᱤᱧ ᱡᱟᱦᱟᱸᱨᱮ ᱩᱱᱤ ᱩᱱᱠᱩ ᱠᱚ ᱦᱟᱛᱟᱣ ᱜᱮᱭᱟ ᱠᱚ ᱛᱚ ᱦᱳᱲᱳ᱾
ᱦᱮᱸ
ᱦᱟᱛᱟᱣ ᱠᱟᱛᱮ ᱩᱱᱠᱩ ᱯᱟᱭᱠᱟᱨᱤ ᱤᱭᱟᱹ ᱛᱮᱠᱚ ᱟᱠᱷᱨᱤᱧ ᱜᱮᱭᱟ ᱠᱚ, ᱥᱚᱨᱱᱚ ᱦᱳᱲᱳ ᱵᱮᱥᱤ ᱯᱟᱲᱟᱜ ᱯᱟᱲᱦᱟᱜ ᱛᱟᱠᱚᱣᱟ ᱟᱨᱠᱤ᱾
ᱦᱮᱸ ᱦᱮᱸ ᱥᱚᱨᱱᱚᱚᱲ ᱨᱮᱱᱟᱜ ᱫᱟᱢ ᱦᱚᱸ ᱛᱟᱦᱮᱱ ᱜᱮᱭᱟ ᱵᱷᱟᱜᱤ ᱜᱮ᱾
ᱦᱳᱭ ᱢᱚᱴᱟ ᱴᱤ ᱛᱟᱸᱦᱮᱱ ᱜᱮᱭᱟ
ᱦᱩᱸ ᱮᱴᱟᱜ ᱦᱚᱲᱩ ᱠᱷᱚᱱ ᱫᱚ ᱥᱚᱨᱱᱚ ᱦᱩᱲᱩ ᱵᱟᱝ
ᱦᱳᱭ ᱦᱳᱭ ᱦᱳᱭ ᱚᱱᱟ ᱠᱚ ᱡᱚᱢ ᱠᱚᱫᱚ ᱚᱱᱮ ᱨᱮᱜᱮ ᱛᱚ ᱢᱟᱱᱮ ᱵᱷᱟᱜᱮ ᱵᱩᱡᱷᱟᱹᱜ-ᱟ᱾
ᱦᱩᱸ ᱦᱩᱸ
ᱪᱟᱥᱵᱟᱥ ᱠᱚᱫᱚ ᱟᱹᱞᱤᱧ ᱫᱚ ᱛᱮᱢᱚᱱ ᱠᱚᱫᱚ ᱠᱟᱹᱢᱤ ᱚᱱᱠᱟ ᱫᱚ ᱵᱟᱹᱞᱤᱧ ᱵᱟᱰᱟᱭᱟ ᱟᱸᱡᱚᱢ ᱵᱟᱲᱟ ᱠᱟᱯᱮᱭᱟ
ᱟᱪᱪᱷᱟ ᱟᱪᱪᱷᱟ
ᱱᱚᱸᱰᱮ ᱜᱮᱛᱚ ᱛᱟᱦᱮᱸ ᱦᱩᱭ ᱠᱟᱱᱟ ᱥᱮ ᱦᱩᱰᱤᱧ ᱠᱷᱚᱱ ᱜᱮ, ᱚᱠᱟᱨᱮᱵᱤᱱ ᱪᱟᱞᱟᱭᱱᱟ ᱵᱟᱡᱟᱨ ᱥᱮ ᱜᱮ ᱢᱟ
ᱦᱮᱸ ᱵᱟᱡᱟᱨ ᱥᱮᱫ ᱜᱮᱤᱧ ᱪᱟᱞᱟᱣ ᱱᱟ
ᱟᱪᱪᱷᱟ ᱟᱪᱪᱷᱟ ᱛᱤᱥ ᱛᱤᱥ ᱠᱷᱚᱱ ᱵᱤᱱ ᱟᱨᱟᱢᱵᱚᱭ ᱛᱮ ᱛᱟᱦᱚᱞᱮ ᱤᱭᱟᱹ ᱠᱚᱫᱚ᱾
ᱛᱤᱦᱤᱧ ᱛᱤᱦᱤᱧ ᱦᱩᱲᱩ ᱞᱤᱧ ᱟᱹᱜᱩ ᱠᱮᱫᱟ ᱛᱚ
ᱦᱳᱭ
ᱟᱫᱚ ᱱᱟᱜ ᱠᱷᱟᱱ ᱞᱚᱦᱚᱫ ᱫᱚᱦᱚ ᱠᱟᱜ ᱦᱩᱭᱩᱜ-ᱟ
ᱟᱪᱪᱷᱟ ᱟᱪᱪᱷᱟ,
ᱛᱟᱨᱯᱚᱨᱮ ᱠᱷᱮᱛ ᱠᱚ ᱠᱟᱹᱴᱤᱡ ᱵᱟᱫᱽᱪᱚ ᱦᱩᱭᱩᱜ-ᱟ ᱢᱟᱱᱮ ᱠᱟᱹᱴᱤᱡ ᱥᱩᱠᱱᱳ ᱥᱩᱠᱱᱳ ᱴᱟᱭᱤᱯ ᱟᱨ ᱨᱚᱦᱚᱲ ᱨᱚᱦᱚᱲ ᱛᱮ ᱛᱟᱯᱚᱨ ᱚᱱᱟ ᱦᱩᱲᱩ ᱠᱩ ᱪᱩᱨᱩᱡ ᱠᱟᱛᱮᱜ ᱟᱫᱚ ᱠᱚᱫᱟᱞ ᱛᱮ ᱡᱟᱠᱟ ᱦᱩᱭᱩᱜ-ᱟ
ᱚ ᱟᱪᱪᱷᱟ ᱟᱪᱪᱷᱟ ᱚ ᱦᱮᱸ ᱟᱦᱟ ᱵᱟ, ᱵᱷᱟᱜᱤ ᱠᱟᱛᱷᱟ ᱚᱱᱮ ᱱᱚᱝᱠᱟᱱᱟᱜ ᱯᱚᱫᱽᱫᱷᱚᱛᱤ ᱫᱚ ᱢᱟᱱᱮ ᱯᱨᱚᱛᱷᱚᱢ ᱵᱟᱨ ᱜᱤᱧ ᱟᱸᱡᱚᱢ ᱵᱟᱲᱟ ᱜᱮ
ᱟᱪᱪᱷᱟ ᱟᱪᱪᱷᱟ ᱢᱟᱱᱮ ᱱᱚᱣᱟ ᱜᱟᱱ ᱜᱟᱯ ᱯᱟ ᱜᱟᱯᱟ ᱟᱨᱚᱪᱷᱟᱠᱟᱣ ᱫᱚᱦᱚ ᱦᱩᱭᱩᱜ-ᱟ ᱦᱩᱲᱩᱴᱟᱜ
ᱚ ᱟᱪᱪᱷᱟ ᱟᱪᱪᱷᱟ ᱢᱟᱱᱮ ᱟ ᱟᱨᱩ ᱟᱨᱩᱯ ᱵᱟᱲᱟ ᱠᱟᱛᱮᱫ ᱮᱠᱫᱚᱢ ᱪᱷᱟᱠᱟᱣ ᱫᱚᱦᱚᱭ
ᱦᱟᱸ ᱪᱷᱟᱠᱟᱣ ᱫᱚᱦᱚ ᱛᱟᱨᱯᱚᱨᱮ ᱟᱫᱚ ᱜᱤᱲᱤ ᱦᱩᱭᱩᱜ-ᱟ ᱟᱨᱠᱤ
ᱟᱪᱪᱷᱟ ᱟᱪᱷᱟᱷᱟ ᱚ ᱵᱟ, ᱵᱷᱟᱜᱤ ᱜᱮ
ᱩᱸ
ᱟᱫᱚ ᱥᱟᱨ ᱠᱚ ᱥᱟᱨ ᱠᱚ ᱜᱮ ᱵᱮᱵᱚᱦᱟᱨ ᱥᱮ ᱡᱮ ᱮᱢᱱᱤ ᱡᱚᱭᱵᱚ ᱥᱟᱨ ᱠᱚ ᱜᱮ
ᱱᱮ ᱮᱢᱱᱤ ᱜᱩᱨᱤᱡ ᱠᱚ ᱡᱟᱦᱟᱸ,
ᱢᱚᱱᱮ ᱠᱚᱜᱮ ᱵᱟᱝ ᱚ ᱵᱷᱟᱜᱮ ᱠᱟᱛᱷᱟᱭ ᱫᱤᱭᱮ ᱥᱮᱛᱟᱜ ᱠᱚᱨᱮ ᱫᱚ ᱡᱚᱢ ᱵᱟᱲᱟ ᱠᱚᱫᱚ ᱦᱩᱭ ᱠᱟᱱᱟ ᱥᱮ ᱮᱠᱷᱚᱱᱳ ᱜᱮ ᱟᱹᱣᱨᱤ?
ᱥᱮᱛᱟᱜ ᱠᱚᱨᱮ ᱡᱚᱢ ᱵᱟᱲᱟ ᱫᱚ ᱦᱩᱭ ᱠᱟᱱᱟ,
ᱦᱚ
ᱮᱱ ᱫᱚ ᱵᱟᱝ,
ᱟᱹᱞᱤᱧ ᱦᱚᱸ ᱩᱰᱩᱠ ᱞᱮᱱᱟᱞᱤᱧ ᱦᱟᱱᱛᱮ ᱵᱟᱡᱟᱨ ᱥᱮᱫ ᱜᱤᱧ ᱪᱟᱞᱟᱣ ᱞᱮᱱᱟ ᱚᱱᱮ ᱤᱭᱟᱹ ᱠᱚ ᱦᱩᱰᱤᱧ ᱦᱩᱰᱤᱧ ᱢᱤᱥᱨᱚᱢ ᱢᱤᱱᱟᱭᱟ ᱩᱱᱤ ᱴᱤᱭᱩᱥᱚᱱ ᱞᱤᱧ ᱤᱫᱤ ᱵᱟᱲᱟ ᱠᱮᱫᱮᱭᱟ᱾ ᱟᱫᱚ ᱨᱩᱣᱟᱹᱲ ᱦᱮᱡ ᱠᱟᱛᱮ ᱱᱚᱝ ᱦᱟ ᱦᱮᱸ ᱡᱚᱢ ᱦᱩᱭ ᱠᱟᱱᱟ ᱵᱟᱭᱨᱮ ᱥᱮᱫ ᱜᱮᱞᱤᱧ ᱡᱚᱢ ᱠᱮᱫᱟ ᱠᱷᱟᱹᱡᱟᱹᱲᱤ ᱵᱟᱵᱮ ᱡᱚᱢ ᱦᱩᱭᱱᱟ᱾ ᱟᱫᱚ ᱚᱸᱰᱮ ᱫᱟᱫᱟ ᱛᱟᱠᱚᱴᱷᱮᱱ ᱠᱟᱱᱟ ᱢᱮᱥ ᱠᱚᱨᱮ ᱜᱮ
ᱟᱪᱪᱷᱟ
ᱞᱟᱹᱭᱵᱤᱱ ᱪᱮᱫᱵᱤᱱ ᱞᱟᱹᱭ ᱠᱮᱜ-ᱟ
ᱞᱟᱹᱭ ᱫᱟᱞᱤᱧ ᱛᱟᱦᱚᱞᱮ ᱟᱹᱵᱤᱱ ᱥᱮᱱᱟᱜ ᱟᱵᱚᱣᱟ ᱠᱚ ᱪᱮᱫ ᱞᱮᱠᱟ ᱤᱭᱟᱹ ᱠᱚ
ᱟ ᱟᱵᱚᱦᱟᱣᱟ ᱫᱚ ᱢᱚᱴᱟᱢᱩᱴᱤ ᱴᱷᱤᱠ ᱜᱮᱭᱟ ᱟᱫᱚ ᱢᱮᱜᱽᱞᱟ ᱜᱮ ᱫᱚᱦᱚ ᱞᱮᱠᱟ ᱵᱩᱡᱷᱟᱹᱜ ᱠᱟᱱᱟ ᱟᱨᱠᱤ ᱨᱤᱢᱤᱫ ᱢᱟᱱᱮ ᱥᱮᱛ ᱩᱝ ᱫᱚ ᱚᱱᱠᱟ ᱫᱚ ᱵᱟᱝ ᱥᱤᱛᱩᱝ ᱠᱟᱫᱟᱭ
ᱦᱮᱸ ᱛᱷᱚ
ᱚᱱᱮ ᱨᱤᱢᱤᱞ ᱨᱤᱢᱤᱞ ᱜᱮᱧ ᱵᱩᱡᱷᱟᱹᱜ ᱠᱟᱱᱟ ᱟᱫᱚ ᱜᱩᱢᱜᱩᱢᱟᱹᱴ ᱜᱚᱨᱚᱢ ᱴᱟᱜ ᱢᱮᱱᱟᱜ ᱜᱮᱭᱟ ᱮᱠᱷᱚᱱᱚ᱾
ᱟᱪᱪᱷᱟ
ᱟᱯᱮ ᱚᱱᱛᱮ ᱫᱚ ᱪᱮᱠᱟᱱ ᱜᱮᱭᱟ
ᱚᱱᱠᱟᱜ ᱜᱮ ᱠᱟᱹᱴᱤᱡ ᱠᱟᱹᱴᱤᱡ ᱨᱤᱢᱤᱞ ᱟᱫᱟᱭ ᱟᱨ ᱛᱳᱢᱟᱨ ᱚᱱᱠᱟ ᱜᱩᱢᱴᱤ ᱢᱮᱱᱟᱜᱼᱟ
ᱟᱪᱪᱷᱟ ᱟᱪᱪᱷᱟ ᱛᱤᱥ ᱠᱚ ᱱᱚᱣᱟ ᱠᱚ ᱤᱭᱟᱹ ᱫᱟᱜ ᱠᱷᱟᱱ ᱫᱚ ᱵᱷᱟᱜᱤ ᱪᱮᱦᱨᱟ ᱫᱟᱜ ᱫᱟᱜ ᱦᱮᱸ ᱚᱱᱠᱟ ᱦᱚᱸ ᱵᱟᱝ ᱠᱚᱨᱟᱣ ᱫᱟᱭ ᱛᱚ ᱱᱮᱥ ᱫᱚ ᱦᱚᱞᱟ ᱦᱚᱸ ᱪᱮᱫᱠᱟ ᱜᱮ ᱪᱮᱫᱠᱟ ᱪᱚ ᱫᱟᱜ ᱠᱮᱫᱟᱭ
ᱦᱩᱸ ᱟᱞᱮ ᱟᱞᱮ ᱱᱚᱛᱮ ᱟᱞᱮ ᱱᱚᱛᱮ ᱠᱟᱹᱴᱤᱡ ᱫᱟᱜ ᱫᱚ ᱫᱟᱜ ᱠᱮᱫᱟᱭ
ᱟᱪᱪᱷᱟ ᱟᱪᱪᱷᱟ ᱱᱚᱛᱮ ᱫᱚ ᱦᱳᱭ ᱫᱚ ᱦᱳᱭ ᱠᱟᱱᱟ ᱟᱫᱚ ᱚᱱᱠᱟ ᱫᱚ ᱛᱮᱢᱚᱱ ᱵᱟᱝ ᱢᱟᱱᱮᱭ ᱨᱟᱥᱛᱟ ᱞᱚᱦᱚᱫ ᱞᱮᱠᱟᱜᱮ ᱫᱟᱜ ᱵᱟᱲᱟ ᱠᱮᱫᱟᱭ ᱦᱮ ᱦᱩᱸ ᱫᱤᱭᱮ ᱪᱮᱫ ᱠᱚᱢ ᱡᱚᱢ ᱠᱮᱫᱟ ᱪᱮᱫᱟᱜ ᱥᱮ ᱫᱚ
ᱦᱮᱸ
ᱪᱮᱫ ᱠᱚᱵᱤᱱ ᱡᱚᱢ ᱵᱟᱲᱟ ᱠᱮᱫᱟ ᱥᱮᱛᱟᱜ ᱥᱮᱫᱫᱚ
ᱥᱮᱛᱟᱜ ᱫᱚ ᱱᱚᱜᱼᱚᱭ ᱫᱟᱜ ᱢᱟᱹᱰᱤ ᱫᱟᱠᱟ ᱦᱮᱸ ᱟᱨ ᱪᱟᱛᱚᱢ ᱟᱲᱟᱜ ᱵᱷᱟᱹᱜᱤ
ᱟᱪᱪᱷᱟ ᱟᱪᱪᱷᱟ
ᱱᱤᱛᱚᱜ ᱫᱚ ᱢᱟᱴ ᱠᱚᱨᱮ ᱢᱟᱴ ᱠᱚᱨᱮ ᱟᱨᱠᱤ ᱜᱮᱡᱮ ᱪᱟᱛᱚᱢ ᱟᱲᱟᱜ
ᱦᱳᱭ ᱦᱳᱭ ᱴᱷᱤᱠ
ᱪᱟᱛᱚᱢ ᱟᱲᱟᱜ ᱥᱤᱫ ᱤᱫᱤ ᱦᱩᱭᱩᱜ ᱠᱟᱱᱟ ᱟᱨ ᱚᱱᱟ ᱦᱟᱸ
ᱪᱟᱛᱚᱢ ᱟᱲᱟᱜ ᱡᱚᱢ ᱱᱚᱛᱮᱫᱚ ᱟᱫᱚ ᱧᱟᱢ ᱫᱚ ᱠᱷᱩᱵ ᱠᱚᱢ ᱜᱮ ᱧᱟᱢᱚᱜᱼᱟ ᱠᱤᱨᱤᱧ ᱦᱩᱭᱩᱜᱼᱟ ᱟᱨᱠᱤ
ᱟᱪᱪᱷᱟ ᱟᱪᱪᱷᱟ
ᱟᱲᱟᱜ ᱠᱚᱫᱚ ᱤᱥᱤᱱ ᱵᱟᱲᱟᱭ ᱜᱮᱛᱟᱞᱮᱭᱟ ᱟᱞᱮᱲᱟᱜ ᱠᱤᱨᱤᱧ ᱠᱟᱛᱮ ᱜᱮ ᱡᱚᱢᱭᱟ ᱫᱤᱥᱚᱢ ᱥᱮᱫ ᱪᱟᱞᱟᱣ ᱫᱤᱥᱚᱢ ᱦᱚᱸ ᱥᱩᱨ ᱜᱮᱭᱭᱟ ᱛᱚᱠᱷᱚᱱ ᱫᱚ ᱟᱫᱚ ᱫᱤᱥᱚᱢ ᱥᱮᱫ ᱪᱟᱞᱟᱣ ᱞᱮᱠᱷᱟᱱ ᱫᱚ ᱧᱟᱢ ᱫᱚ ᱧᱟᱢᱚᱜᱼᱟ ᱟᱫᱚ ᱯᱨᱚᱛᱤᱫᱤᱱ ᱫᱚ ᱪᱟᱞᱟᱣ ᱥᱚᱢᱵᱷᱚᱵᱽ ᱵᱟᱝ
ᱦᱩᱸ ᱦᱩᱸ
ᱚᱱᱟ ᱠᱷᱟᱹᱛᱤᱨ ᱛᱮ ᱠᱤᱨᱤᱧ
ᱛᱟᱦᱚᱞᱮ ᱜᱚᱢᱠᱮ ᱤᱭᱟᱹ ᱟᱵᱚ ᱯᱷᱳᱱ ᱫᱚ ᱵᱟᱹᱲᱤᱡ ᱜᱮᱭᱟ ᱥᱮ ᱵᱷᱟᱜᱮ ᱜᱮᱭᱟ
ᱯᱷᱳᱱ ᱫᱚ ᱦᱮᱸ ᱵᱟᱝ ᱴᱷᱤᱠ ᱜᱮᱭᱟ ᱱᱚᱣᱟ ᱠᱚ ᱛᱚ
ᱵᱮᱵᱚᱦᱟᱨᱮᱫ ᱫᱚ ᱟᱹᱰᱤ ᱦᱚᱲᱛᱚ ᱪᱮᱫ ᱞᱮᱠᱟ ᱠᱚ ᱵᱮᱵᱚᱦᱟᱨᱮᱫᱟ ᱟᱫᱚ ᱯᱷᱳᱱ ᱵᱟᱹᱲᱤᱡᱼᱟ ᱥᱮ ᱦᱚᱲᱜᱮ ᱠᱚ ᱵᱟᱹᱲᱤᱡᱼᱟ
ᱯᱷᱳᱱ ᱫᱚ ᱧᱮᱞ ᱡᱟᱦᱟᱸ ᱛᱤᱱᱟᱹᱜ ᱜᱮ ᱤᱱᱵᱷᱮᱱᱥᱮᱱ ᱠᱟᱱᱟ ᱡᱟᱦᱟᱸ ᱡᱤᱱᱤᱥ ᱠᱚ ᱡᱩᱛ ᱟᱠᱟᱫᱟ ᱠᱚ ᱵᱤᱜᱽᱜᱟᱱᱤ ᱛᱚ ᱦᱚᱲ ᱠᱚᱣᱟᱜ
ᱦᱩᱸ
ᱟᱫᱚ ᱡᱮ ᱯᱷᱳᱱ ᱦᱚᱸ ᱡᱩᱛ ᱦᱩᱭ ᱟᱠᱟᱱᱟ ᱵᱷᱟᱜᱮ ᱠᱟᱹᱢᱤ ᱞᱟᱹᱜᱤᱫ ᱜᱮ ᱡᱩᱛ ᱵᱟᱲᱟ ᱦᱩᱭ ᱟᱠᱟᱱᱟᱟᱱᱟ ᱯᱷᱳᱱ ᱠᱚ ᱟᱫᱚ ᱟᱹᱰᱤ ᱦᱚᱲ ᱢᱮᱱᱟᱜ ᱠᱚᱣᱟ ᱦᱚᱲ ᱜᱮ ᱚᱱᱟ ᱠᱚᱫᱚ ᱵᱟᱡᱮ ᱵᱮᱵᱚᱦᱟᱨᱟᱠᱚ ᱟᱨᱠᱤ
ᱟᱪᱪᱷᱟ
ᱯᱷᱳᱱ ᱠᱚᱨᱮ ᱜᱮ ᱵᱟᱝᱠᱷᱟᱱ ᱫᱚ ᱯᱷᱳᱱ ᱫᱚ ᱥᱩᱵᱤᱫᱷᱟ ᱞᱟᱹᱜᱤᱫ ᱜᱮ ᱡᱩᱛ ᱵᱟᱲᱟ ᱦᱩᱭ ᱟᱠᱟᱱᱟ ᱟᱨ ᱡᱩᱫᱤ ᱦᱚᱲᱜᱮ ᱯᱷᱳᱱ ᱠᱚᱦᱚᱸ ᱜᱟᱹᱟᱹᱲᱤ ᱠᱚᱦᱚᱸ ᱡᱟᱦᱱᱟᱜ ᱜᱮ ᱵᱷᱟᱜᱤ ᱫᱤᱠ ᱦᱚᱸ ᱢᱮᱱᱟᱜᱼᱟ ᱠᱷᱟᱨᱟᱯ ᱫᱤᱠ ᱢᱮ ᱠᱷᱟᱨᱟᱯ ᱫᱤᱠ ᱫᱚ ᱟᱫᱚ ᱡᱟᱦᱟᱸᱭ ᱵᱮᱵᱚᱦᱟᱨᱮ ᱩᱱᱤᱜᱮ ᱩᱱᱤ ᱪᱮᱛᱟᱱ ᱨᱮ ᱱᱤᱨᱵᱷᱚᱨ᱾
ᱦᱩᱸ ᱦᱩᱸ ᱢᱟᱱᱮ ᱯᱷᱳᱱ ᱫᱚ ᱢᱤᱫᱴᱟᱝ ᱢᱟᱱᱮ ᱤᱧᱡᱤᱱ ᱞᱮᱠᱟ ᱡᱤᱱᱤᱥ ᱛᱚ ᱪᱮᱫᱠᱟ ᱵᱚᱱ ᱠᱟᱹᱢᱤ ᱦᱚᱪᱚᱭᱮᱭᱟ ᱚᱱᱠᱟ ᱜᱮ ᱠᱟᱹᱢᱤᱭᱟ ᱦᱩᱸ
ᱯᱷᱚᱱ ᱫᱚ ᱟᱹᱰᱤ ᱠᱤᱢᱛᱤ ᱴᱷᱤᱠ ᱴᱷᱟᱠ ᱡᱩᱤ ᱠᱟᱹᱢᱤᱭᱟ ᱟᱹᱰᱤ ᱜᱤ ᱜᱮ ᱠᱟᱹᱢᱤ ᱫᱟᱲᱮᱭᱟᱜᱼᱟ ᱯᱷᱳᱱ ᱱᱮᱛᱟᱨ ᱫᱚ ᱡᱷᱚᱛᱚ ᱜᱮᱛᱚ ᱦᱩᱭᱩᱜ ᱠᱟᱱ ᱜᱮᱭᱟ ᱥᱮ
ᱦᱮᱸ ᱦᱮᱸ
ᱮᱠᱫᱚᱢ ᱦᱟᱛᱮᱨ ᱢᱩᱴᱳᱭ ᱨᱮᱜᱮ ᱮᱠᱫᱚᱢ ᱡᱚᱛᱚ ᱠᱤᱪᱩ ᱮᱫᱚᱢ ᱟᱹᱰᱤ ᱦᱚᱸᱜ ᱛᱤᱱ ᱥᱟᱹᱜᱤᱧ ᱨᱮ ᱢᱮᱱᱟᱜ ᱵᱤᱱᱟᱵᱤᱱ ᱛᱤᱱ ᱥᱟᱹᱜᱤᱧ ᱠᱷᱚᱱ ᱨᱚᱲ ᱦᱩᱭᱩᱜ ᱠᱟᱱᱟ ᱥᱚᱫᱩ ᱢᱤᱫᱴᱟᱝ ᱯᱷᱳᱱ ᱞᱟᱜᱟᱣ ᱞᱮᱠᱷᱟᱱ ᱱᱟᱢᱵᱟᱨ ᱛᱟᱦᱮᱸ ᱞᱮᱠᱷᱟᱱ ᱜᱮ ᱵᱟᱥ
ᱢᱤᱫ ᱯᱚᱠᱠᱷᱮ ᱯᱷᱳᱱ ᱵᱷᱟᱜᱮ ᱦᱚᱸ ᱵᱷᱟᱜᱮᱭᱟ ᱟᱨ ᱵᱟᱹᱲᱤᱡ ᱦᱚᱸ ᱵᱟᱹᱲᱤᱡᱼᱟ
ᱵᱟᱹᱲᱤᱡ ᱦᱚᱸ ᱵᱟᱹᱲᱤᱡ ᱟ ᱦᱟᱸ ᱵᱟᱹᱲᱤᱡ ᱫᱚ ᱟᱫᱚ ᱦᱚᱲ ᱜᱮᱠᱚ ᱵᱟᱹᱲᱤᱡᱤᱭᱟ ᱟᱨᱠᱤ
ᱦᱳᱭ ᱟᱨᱠᱤ ᱦᱚᱲ ᱜᱮᱠᱚ ᱵᱟᱹᱲᱤᱡᱟ᱾
ᱪᱟᱠᱨᱤ ᱦᱚᱲ ᱠᱚᱫᱚ ᱟᱫᱚ ᱵᱟᱢ ᱪᱤᱠᱟᱹᱭ ᱫᱟ ᱡᱷᱚᱛᱚ ᱦᱚᱲ ᱛᱚ ᱟᱫᱚ ᱵᱟᱢ ᱥᱚᱢᱟᱱᱟ᱾
ᱦᱮᱸ ᱦᱮᱸ
ᱦᱮᱸ ᱚᱱᱠᱟᱱ ᱵᱮᱯᱟᱨ ᱜᱮ᱾ ᱱᱮᱛᱟᱨ ᱫᱚ ᱟᱫᱚ ᱱᱤᱛ ᱠᱟᱹᱴᱤᱡ ᱢᱟᱱᱮ ᱤᱭᱟᱹ ᱦᱚᱸ ᱡᱚᱛᱚ ᱟᱯᱰᱮᱴᱚᱜ ᱠᱟᱱᱟ ᱯᱷᱳᱱ ᱠᱚᱦᱚᱸ ᱡᱚᱛᱚ ᱜᱮ, ᱦᱩᱰᱤᱧ ᱦᱚᱸ ᱦᱩᱰᱤᱧ ᱪᱟᱞᱟᱜ ᱠᱟᱱᱟ᱾
ᱦᱩᱸ ᱦᱮᱸ ᱦᱮᱸ
ᱱᱮᱛᱟᱨ ᱫᱚ ᱛᱤ ᱛᱤ ᱨᱮᱱᱟᱜ ᱦᱚᱨᱚᱜ ᱜᱷᱲᱤ ᱦᱚᱸ ᱯᱷᱳᱱ ᱯᱷᱳᱱ ᱦᱚᱭᱚᱜ ᱟᱠᱟᱱᱟ
ᱦᱩᱸ ᱛᱟᱦᱚᱞᱮ ᱟᱵᱤᱱ ᱚᱱᱛᱮ ᱜᱚᱝᱠᱮ ᱛᱤᱨᱤᱥᱟ ᱡᱩᱱ ᱪᱮᱫ ᱞᱮᱠᱟ ᱠᱚ ᱢᱟᱱᱟᱣ ᱜᱮᱭᱟ?
ᱛᱤᱨᱤᱥᱟ ᱡᱩᱱ ᱫᱚ ᱱᱤᱭᱟᱹ ᱫᱷᱟᱣ ᱟᱞᱮ ᱱᱚᱰᱮ ᱥᱩᱨ ᱨᱮᱜᱮ ᱡᱮᱞᱟ ᱢᱟᱜ ᱢᱚᱬᱮ ᱟᱨᱟᱢᱵᱷᱚ ᱭᱮᱱᱟ ᱛᱚ ᱱᱤᱭᱟᱹ ᱱᱤᱭᱟᱹ ᱥᱮᱨᱢᱟ ᱠᱷᱚᱱᱜᱮ ᱟᱫᱚ ᱱᱚᱰᱮ ᱱᱚᱰᱮ ᱠᱷᱚᱱ ᱨᱮᱞᱤ ᱵᱟᱭᱤᱠ ᱨᱮᱞᱤ ᱩᱰᱩᱠ ᱞᱟᱹᱜᱤᱫ ᱟᱠᱚ ᱟᱨᱠᱤ ᱡᱚᱛᱚ ᱦᱚᱲ ᱠᱚ ᱞᱟᱹᱭ ᱫᱟᱠᱚ ᱱᱚᱰᱮ ᱡᱟᱦᱮᱨ ᱛᱷᱟᱱ ᱠᱷᱚᱱ ᱯᱩᱡᱟᱹ ᱵᱟᱲᱟ ᱠᱟᱛᱮᱫ ᱟᱫᱚ ᱱᱚᱸᱰᱮ ᱨᱮᱞᱤ ᱠᱚᱪ ᱩᱰᱩᱠ ᱦᱩᱭᱩᱜᱼᱟ ᱟᱨ ᱵᱟᱝᱠᱷᱟᱱ ᱟᱞᱮ ᱱᱚᱰᱮ ᱢᱮᱱᱟᱜ ᱛᱟᱞᱮᱭᱟ ᱱᱚᱰᱮ ᱡᱟᱦᱟᱸ ᱟᱹᱛᱩ ᱨᱮᱱᱟᱜ ᱠᱞᱟᱵᱽ ᱠᱚᱨᱮ, ᱚᱱᱟ ᱠᱚᱨᱮ ᱜᱮ ᱠᱟᱹᱴᱤᱡ ᱯᱩᱡᱟᱹ ᱵᱟᱲᱟ ᱠᱟᱛᱮ ᱟᱫᱚ ᱢᱟᱱᱟᱣ ᱠᱮᱭᱟᱞᱮ ᱯᱨᱚᱛᱛᱮᱠ ᱥᱮᱨᱢᱟ ᱜᱮ ᱱᱤᱭᱟᱹ ᱫᱷᱟᱣ ᱫᱚ ᱱᱚᱰᱮ ᱠᱮᱞᱟᱵᱽ ᱨᱮᱦᱚᱸ ᱯᱚᱛᱟᱠᱟ ᱠᱚ ᱨᱟᱠᱟᱵ ᱠᱟᱛᱮ ᱤᱭᱟᱹ ᱠᱟᱛᱮ ᱟᱫᱚ ᱦᱟᱸᱰᱮ ᱡᱟᱦᱮᱨ ᱛᱷᱟᱱ ᱠᱷᱚᱱ ᱵᱟᱭᱤᱠ ᱨᱮᱞᱤ ᱞᱮ ᱩᱰᱩᱠᱚᱜᱼᱟ᱾ ᱢᱚᱱᱮᱭᱮ ᱫᱟᱞᱮ ᱫᱚ ᱟᱯᱮ ᱚᱱᱛᱮ ᱨᱮᱛᱚᱧ ᱟᱸᱡᱚᱢ ᱵᱟᱲᱟ ᱠᱮᱫᱟ ᱵᱷᱟᱜᱤ ᱜᱮᱭᱟ ᱚᱸᱰᱮ ᱪᱚᱠ ᱠᱷᱚᱱ ᱫᱚ ᱩᱰᱩᱠ
ᱦᱮᱸ
ᱟᱱᱛᱮ ᱦᱮᱸ ᱠᱚᱞᱠᱟᱛᱟ ᱨᱮ ᱪᱮᱛᱟ ᱱᱤᱭᱟᱹ ᱫᱷᱟᱣ ᱫᱚ ᱞᱟᱹᱭ ᱫᱟᱠᱟ ᱨᱮᱞᱤ ᱠᱚ ᱩᱰᱩᱠᱟ
ᱦᱮᱸ
ᱟᱫᱚ ᱚᱱᱠᱟ ᱜᱮ ᱧᱮᱞ ᱵᱟᱲᱟ ᱦᱩᱭᱩᱜ ᱠᱟᱱᱟ ᱦᱟᱯᱮ
ᱦᱮᱸ
ᱚᱱᱠᱟ ᱪᱮᱫ ᱠᱚ ᱜᱟᱱᱚᱜ ᱠᱟᱱᱟ ᱥᱮ ᱵᱟᱝ
ᱟᱞᱮ ᱱᱚᱛᱮ ᱠᱷᱟᱱ ᱪᱮᱫᱠᱟ ᱠᱚ ᱥᱤᱥᱴᱮᱢᱟ ᱟᱹᱞᱤᱧ ᱞᱤᱧ ᱞᱟᱹᱭ ᱟᱵᱤᱱ ᱠᱟᱱᱟ ᱦᱟᱸᱜ᱾
ᱦᱮᱸ ᱞᱟᱹᱭᱵᱮᱱ
ᱟᱞᱮ ᱟᱞᱮ ᱱᱚᱛᱮ ᱫᱚ ᱯᱳᱭᱞᱳ ᱨᱮᱞᱤ ᱠᱟᱛᱮ ᱠᱚ ᱪᱟᱞᱟᱣ ᱮᱱᱟ ᱛᱚ
ᱟᱪᱪᱷᱟ ᱟᱪᱪᱷᱟ
ᱜᱚᱴᱟ ᱨᱟᱥᱛᱟ ᱨᱟᱥᱛᱟ ᱛᱮᱯᱮ ᱨᱤᱞ ᱠᱮᱫᱟ
ᱦᱳᱭ
ᱛᱟᱨ ᱯᱚᱨᱮ ᱡᱟᱦᱟᱸᱨᱮ ᱟᱨᱠᱤ ᱥᱤᱫᱩ ᱠᱟᱹᱱᱦᱩ ᱢᱮᱱᱟᱜ ᱠᱤᱱᱟᱹ
ᱦᱳᱭ ᱦᱳᱭ
ᱚᱸᱰᱮ ᱠᱟᱹᱴᱤᱡ ᱫᱟᱨᱟᱢ ᱨᱮᱱᱟᱜ ᱵᱮᱵᱚᱥᱷᱛᱟ ᱛᱟᱦᱮᱱᱟ ᱢᱟᱱᱮ ᱞᱚᱴᱟ ᱞᱚᱴᱟ ᱫᱟᱜ ᱟᱛᱮᱫ ᱡᱟᱦᱟᱸ ᱠᱚ ᱫᱟᱨᱟᱢ ᱠᱚᱫᱚ ᱦᱩ, ᱱᱤᱛᱳ ᱫᱟᱨᱟᱢ ᱦᱩᱭᱱᱟ ᱫᱟᱨᱟᱢ ᱠᱟᱛᱮᱫ ᱛᱟᱦᱚᱞᱮ ᱟᱠᱷᱲᱟ ᱥᱮᱫ ᱠᱚ ᱵᱚᱞᱚᱭᱮᱱᱟ ᱟᱫᱚ
ᱦᱳᱭ
ᱚᱸᱰᱮ ᱵᱚᱞᱚ ᱠᱟᱛᱮᱜ ᱟᱫᱚ ᱯᱩᱡᱟᱹ ᱯᱟᱥᱟ ᱦᱩᱭ ᱮᱱᱟ᱾
ᱟᱪᱷᱟ
ᱯᱩᱡᱟᱹ ᱯᱟᱥᱟ ᱦᱮᱡ ᱠᱟᱛᱮ ᱟᱫᱚ ᱵᱚᱸᱜᱟ ᱠᱚᱠᱚ ᱦᱤᱡᱩᱜᱼᱟ ᱛᱚᱲᱮ ᱥᱩᱛᱟᱹᱢ ᱛᱮ ᱟᱬᱜᱚ ᱠᱟᱛᱮᱫ ᱡᱟᱭᱦᱳᱠ ᱚᱱᱟ ᱠᱚ ᱦᱮᱡ ᱱᱟᱠᱚ ᱚᱱᱟ ᱯᱩᱡᱟᱹ ᱯᱟᱥᱟ ᱦᱚᱸ ᱪᱟᱵᱟᱭᱮᱱᱟ, ᱛᱟᱨᱯᱚᱨᱮ ᱟᱫᱚ ᱚᱱᱟ ᱥᱤᱫᱩ ᱠᱟᱹᱱᱩ ᱫᱤᱠ ᱫᱤᱭᱮ ᱠᱟᱹᱴᱤᱡ ᱵᱤᱱᱛᱤ ᱵᱟᱠᱷᱮᱬ ᱠᱚ ᱦᱩᱭᱩᱜᱼᱟ ᱩᱜ ᱠᱷᱟᱱ ᱞᱟᱠᱪᱟᱨ ᱠᱚ ᱞᱟᱠᱪᱟᱨ
ᱞᱟᱠᱪᱟᱨ ᱠᱚ ᱦᱳᱭ
ᱦᱮᱸ ᱚᱱᱟ ᱞᱟᱠᱪᱟᱨ ᱦᱩᱭᱱᱟ ᱚᱱᱟ ᱞᱟᱠᱪᱟᱨ ᱠᱚᱠᱚ ᱟᱸᱡᱚᱢ ᱠᱮᱫᱟ, ᱚᱠᱚᱭ ᱫᱚ ᱪᱮᱜ ᱥᱮᱬᱟ ᱡᱩᱱᱤᱡ ᱟᱠᱚ ᱚᱠᱚᱭ ᱠᱚᱫᱚ ᱾
ᱦᱳᱭ-ᱦᱳᱭ, ᱵᱟ-ᱵᱟ ᱵᱟ ᱡᱚᱛᱚ ᱦᱚᱲ ᱫᱚ ᱚᱱᱠᱟ ᱫᱚ ᱵᱟᱝ ᱚᱱᱟ ᱠᱚ ᱞᱟᱠᱛᱤᱭᱟ ᱠᱚ ᱦᱚ,
ᱟᱫᱚ ᱚᱱᱟ ᱯᱚᱨᱮ ᱱᱟᱜ ᱠᱷᱟᱱ ᱢᱟᱱᱮ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚᱣᱟ ᱩᱱᱠᱩᱣᱟᱜ ᱠᱷᱮᱞ ᱠᱚ ᱛᱟᱦᱮᱱ ᱜᱮᱭᱟ ᱟᱨᱠᱤ, ᱮᱠᱥᱚ ᱢᱤᱴᱟᱨ ᱫᱳᱲ ᱾
ᱚ ᱟᱪᱪᱷᱟ ᱟᱪᱪᱷᱟ ᱟ ᱟᱭᱚᱡᱚᱱ ᱢᱟᱱᱮ ᱠᱚ ᱠᱚᱨᱟᱠ ᱠᱚᱲᱟ ᱠᱚ ᱠᱚᱲᱟ ᱠᱚ ᱯᱚᱠᱚ ᱠᱷᱚᱱ ᱟᱭᱚᱡᱚᱱ ᱠᱟᱫᱟ ᱠᱚ ᱵᱟᱝ?
ᱛᱟᱨᱯᱚᱨᱮ ᱟᱫᱚ ᱯᱚᱨᱚᱵᱽ ᱮᱱᱮᱡ ᱠᱟᱹᱴᱤᱡ ᱠᱚ ᱮᱱᱮᱡᱟ ᱢᱩ ᱢᱩᱪᱹᱟᱫ ᱨᱮ ᱚᱱᱟᱫᱚ ᱾
ᱟᱪᱪᱷᱟ ᱪᱷᱟ ᱾
ᱚᱱᱮ ᱚᱱᱠᱟ ᱟᱭᱳᱡᱚᱱ ᱢᱮᱱᱟᱜᱼᱟ ᱱᱤᱭᱟᱹ ᱫᱷᱟᱸᱜ ᱾
ᱚ ᱵᱟᱜ ᱱᱤᱭᱟᱹ ᱫᱷᱟᱣ ᱫᱚ ᱟᱞᱮ ᱫᱚ, ᱱᱟᱣᱟ ᱥᱮᱨᱢᱟ ᱠᱷᱚᱱ ᱟᱨᱟᱢ ᱵᱚᱭ ᱫᱟᱠᱚ ᱛᱚ ᱾ ᱟᱫᱚ ᱪᱮᱫ ᱠᱚᱠᱚ ᱠᱚᱨᱟᱣ ᱠᱟᱫᱟ ᱚᱱᱟ ᱦᱚᱸ ᱟᱫᱚ, ᱱᱤᱭᱟᱹ ᱫᱷᱟᱣ ᱫᱚ ᱵᱷᱟᱜᱮ ᱪᱮᱦᱨᱟ ᱵᱟᱝ ᱟᱸᱡᱚᱢᱱᱟ ᱱᱟᱭᱠᱮ ᱮᱨᱟᱴᱟᱜ ᱦᱚᱱᱴᱟᱛ ᱞᱮᱭᱮᱜ ᱛᱤᱧᱟᱹ ᱡᱮ ᱯᱨᱚᱛᱷᱚᱢ ᱫᱚ ᱱᱚᱰᱮ ᱫᱚ ᱟᱫᱚ, ᱡᱟᱸᱦᱮᱨ ᱛᱷᱟᱱ ᱨᱮ ᱯᱩᱡᱟᱹ ᱵᱟᱲᱟ ᱠᱟᱛᱮᱜ ᱟᱨ ᱫᱤᱭᱮ ᱛᱟᱨᱯᱚᱨᱮ ᱵᱚᱱ ᱩᱰᱩᱠᱚᱜᱼᱟ ᱟᱨᱠᱤ ᱾
ᱚ ᱟᱞᱮ ᱱᱚᱸᱰᱮ ᱫᱚ ᱡᱟᱦᱮᱨ ᱛᱷᱟᱱ ᱨᱮᱫᱚ ᱵᱟᱠᱚ ᱯᱩᱡᱟᱹ ᱜᱮᱭᱟ ᱰᱟᱭᱨᱮᱠᱴ ᱥᱤᱫᱩ ᱠᱟᱹᱱᱩ ᱨᱮ᱾
ᱸᱰᱮ ᱥᱤᱫᱩ ᱠᱟᱹᱱᱩ ᱴᱷᱮᱱ ᱜᱮ ᱯᱩᱡᱟᱹᱭ ᱜᱮᱭᱟ ᱠᱚ ᱵᱟᱝ? ᱦᱚ᱾ ᱦᱮᱸ ᱵᱟᱝ ᱚᱱᱟ ᱫᱚ ᱡᱮᱦᱮᱛᱩ ᱩᱱᱠᱤᱱᱟᱜ ᱫᱤᱠ ᱫᱤᱭᱮ ᱜᱮ ᱱᱚᱣᱟ ᱫᱚ ᱾ ᱠᱚᱨᱟᱣ ᱦᱩᱞ ᱢᱟᱦᱟ ᱫᱚ ᱢᱟᱱᱟᱣ ᱦᱩᱭᱩᱜ ᱜᱮᱭᱟ ᱚᱱᱟ ᱛᱮᱫᱚ ᱯᱩᱡᱟᱹ ᱫᱚ ᱫᱚᱨᱠᱟᱨ ᱜᱮᱭᱟ᱾ ᱟᱞᱮ ᱦᱚᱸ ᱦᱚᱭᱛᱚ ᱟᱫᱚ ᱱᱚᱝᱠᱟ ᱛᱮ ᱨᱮᱞᱤ ᱩᱰᱩᱠ ᱠᱟᱛᱮ ᱚᱰᱸᱮ ᱟᱞᱮ ᱦᱚ ᱥᱤᱫᱩ ᱠᱟᱹᱱᱩ ᱢᱩᱨᱼᱼ ᱡᱟᱦᱟᱸ ᱨᱮ ᱢᱮᱱᱟᱜᱼᱟ ᱚᱸᱰᱮ ᱦᱚᱸ ᱦᱚᱭᱛᱚ ᱪᱟᱞᱟᱣ ᱠᱟᱛᱮᱫ ᱚᱸᱰᱮ ᱫᱚ ᱠᱚᱨᱟᱣ ᱜᱮ ᱦᱩᱭᱩᱜᱼᱟ ᱛᱤᱱᱟᱹᱜ ᱢᱩᱲ ᱠᱚᱨᱮ ᱢᱮᱱᱟᱜ ᱜᱮᱭᱟ ᱟᱫᱚ ᱱᱚᱸᱰᱮ ᱯᱩᱡᱟᱹ ᱠᱟᱛᱮᱜ ᱦᱟᱸᱰᱮ ᱦᱚᱸ ᱯᱩᱡᱟᱹ ᱪᱟᱞᱟᱣ ᱦᱩᱭᱩᱜᱼᱟ ᱚᱱᱠᱟ ᱜᱮ ᱛᱚ ᱟᱛᱟᱜ ᱚᱱᱠᱟᱜ ᱜᱮ ᱢᱚᱱᱮ ᱠᱟᱜ ᱠᱷᱟᱱᱼᱼ
ᱦᱮᱸ
ᱟᱫᱚ ᱧᱮᱞ ᱦᱩᱭ ᱞᱮᱱᱜᱮ ᱪᱮᱫ ᱠᱚᱠᱚ ᱠᱚᱨᱟᱣ ᱦᱚᱪᱚᱭ ᱫᱟᱠᱚ ᱾
ᱦᱩᱸ ᱦᱩᱸ
ᱜᱟᱹᱲᱤ ᱠᱚᱦᱚ ᱱᱚᱛ ᱦᱚᱭ ᱦᱚᱭ ᱦᱚᱭ ᱾ ᱟᱫᱚ ᱟᱹᱰᱤ ᱡᱟᱭᱜᱟ ᱠᱚᱨᱮ ᱟᱹᱰᱤ ᱦᱚᱲ ᱜᱮ, ᱱᱮᱣᱛᱟ ᱠᱚ ᱛᱟᱦᱮᱸᱱ ᱛᱟᱠᱚ ᱜᱮᱭᱟ ᱛᱚ ᱱᱚᱣᱟ ᱠᱚᱫᱚ ᱾ ᱢᱟᱨᱟᱝ ᱢᱟᱨᱟᱝ ᱦᱚᱲ ᱠᱚ ᱛᱮᱜᱮ, ᱦᱩ ᱡᱷᱚᱛᱚ ᱛᱚ ᱮᱴᱮᱱ ᱫᱚ ᱵᱟᱠᱚ ᱫᱟᱲᱮᱭᱟᱜ ᱜᱮᱭᱟ ᱾ ᱟᱯᱮᱭᱟᱜ ᱚᱱᱛᱮ ᱫᱚ ᱧᱮᱞ ᱦᱚᱸ ᱟᱸᱡᱚᱢᱧᱮᱞ ᱦᱮᱸ
ᱟᱞᱮ ᱱᱚᱛᱮ ᱡᱮᱢᱚᱱ ᱥᱤᱫᱩ ᱠᱟᱹᱱᱩ ᱟᱹᱰᱤ ᱩᱱᱠᱩ ᱢᱟᱱᱮ ᱤᱭᱟᱹ ᱠᱚᱠᱚ ᱦᱤᱡᱩᱜ ᱜᱮᱭᱟ ᱟᱨᱠᱤ ᱢᱟᱨᱟᱝ ᱢᱟᱨᱟᱝ ᱦᱚᱲ ᱠᱚ ᱟᱨᱠᱤ᱾ ᱚᱠᱟ ᱠᱷᱚᱱ ᱚᱱᱛᱮ ᱦᱳᱭ ᱦᱳᱭ ᱢᱟᱺᱡᱷᱤ ᱯᱟᱨᱵᱟᱱᱟᱱ ᱦᱚᱸ᱾ ᱠᱳᱞᱠᱟᱛᱟ ᱠᱷᱚᱱ ᱠᱷᱚᱲᱚᱜᱽᱯᱩᱨ ᱠᱷᱚᱱ ᱩᱱᱠᱩ ᱠᱚ ᱦᱤᱡᱩᱜ ᱜᱮᱭᱟ ᱾
ᱟᱪᱪᱷᱟ, ᱟᱪᱪᱷᱟ,
ᱟᱞᱮ ᱫᱚ ᱢᱟᱱᱮᱼᱼ ᱪᱚᱵᱽᱵᱤᱥᱴᱤ ᱟᱛᱳ ᱛᱮᱞᱮ ᱢᱤᱫᱴᱷᱮᱱ ᱜᱮᱞᱮ ᱥᱤᱫᱩ ᱠᱟᱹᱱᱩ ᱞᱮ ᱢᱟᱱᱟᱣᱟ ᱢᱟᱱᱮ ᱯᱩᱨᱟᱹ ᱵᱩᱜᱲᱤ ᱢᱩᱞᱩᱠ ᱛᱮ ᱾
ᱟᱪᱪᱷᱟ ᱟᱪᱪᱷᱟ ᱟᱪᱪᱷᱟ ᱪᱚᱵᱵᱤᱥᱴᱤ ᱛ ᱢᱟᱱᱮ ᱟᱰᱤ ᱢᱟᱸᱨᱟᱝ
ᱚᱱᱟ ᱠᱚ ᱡᱷᱚᱛᱚ ᱢᱤᱫᱴᱷᱮᱱ ᱠᱟᱛᱮ ᱢᱤᱫᱴᱟᱝ ᱰᱟᱹᱦᱤ ᱨᱮ, ᱟᱞᱮ ᱥᱤᱫᱩ ᱠᱟᱹᱱᱩ ᱢᱮᱱᱟᱭ ᱛᱟᱞᱮᱭᱟ ᱚᱸᱰᱮ ᱞᱮ ᱢᱟᱱᱟᱣ ᱜᱮᱭᱟ ᱾
ᱚ ᱟᱪᱪᱷᱟ ᱟᱪᱪᱷᱟ ᱱᱟᱯᱟᱭ ᱠᱟᱛᱷᱟ ᱜᱮ ᱾
ᱦᱩᱸ